ᱡᱚᱢᱚᱜ ᱠᱟᱱᱟ
ᱦᱮᱸ
ᱦᱮᱸ ᱜᱚᱝᱠᱮ ᱢᱮᱱᱫᱟᱹᱧ ᱟᱢᱟᱜ ᱨᱚᱲ ᱠᱟᱹᱴᱤᱡ ᱡᱳᱨ ᱥᱟᱺᱦᱤᱡ ᱨᱚᱲ ᱛᱟᱞᱟᱝ ᱢᱮ ᱦᱟ ᱢᱮᱱ ᱫᱤᱧ ᱪᱤᱫᱮᱢ ᱪᱤᱠᱟᱹᱭ ᱫᱟ ᱜᱚᱝᱠᱮ ᱜᱮ
ᱦᱮᱸ ᱜᱮᱭᱟ
ᱟᱪᱪᱷᱟ ᱟᱪᱪᱷᱟ ᱫᱟᱜ ᱫᱟᱭ ᱟᱯᱮᱥᱮ ᱚᱱᱛᱮ?
ᱦᱮᱸ ᱫᱟᱜᱮᱫ ᱜᱮᱭᱟᱭ ᱟᱞᱮᱥᱮᱜ
ᱚ
ᱯᱷᱟᱸᱠ ᱠᱟᱜ ᱟᱭ ᱟᱫᱚ ᱠᱷᱟᱱ ᱥᱮᱛᱟᱜ ᱵᱮᱨ ᱠᱷᱚᱱᱟᱜ ᱜᱮ ᱫᱟᱜ ᱜᱮᱜ ᱛᱟᱦᱮᱸ ᱠᱟᱱᱟᱭ ᱟᱨ
ᱦᱮᱸ
ᱮ ᱱᱮᱜᱼᱮ ᱵᱟᱨ ᱴᱟᱲᱟᱝ ᱦᱩᱸ ᱦᱩᱸ, ᱢᱟᱹᱱᱤᱡᱮ ᱯᱷᱟᱸᱠ ᱠᱟᱜᱼᱟ᱾
ᱟᱪᱪᱷᱟ, ᱟᱫᱚ ᱦᱟᱸᱜ ᱠᱷᱟᱱ ᱦᱤᱛᱚᱜ ᱫᱚ ᱛᱟᱦᱚᱞᱮᱢ ᱫᱩᱲᱩᱵ ᱵᱟᱲᱟ ᱠᱟᱱᱟ ᱫᱟᱠᱟ ᱠᱚᱢ ᱡᱚᱢ ᱠᱮᱫᱟ ᱛᱚ᱾
ᱦᱮᱸ ᱡᱚᱢ ᱜᱮ᱾ ᱟᱢ?
ᱟᱢ ᱡᱚᱢ ᱵᱟᱲᱟ ᱠᱮᱜ-ᱟ᱾ ᱚᱱᱟᱫᱚ ᱠᱚᱸᱱᱰᱷᱟ ᱟᱨ ᱟᱹᱞᱩ᱾
ᱟᱪᱪᱷᱟ ᱟᱪᱪᱷᱟ, ᱠᱚᱸᱱᱰᱷᱟ ᱟᱨ ᱟᱞᱩ ᱵᱟᱝ?
ᱦᱮᱸ,
ᱟᱫᱚ, ᱠᱷᱟᱱ ᱠᱚᱸᱱᱰᱷᱟ ᱫᱚ ᱵᱟᱲᱜᱮ ᱨᱮᱱᱟᱜ ᱠᱚᱸᱰᱷᱟᱸ ᱥᱮ ᱵᱟᱡᱟᱨ ᱠᱷᱚᱱᱟᱜ ᱯᱮ ᱦᱟᱛᱟᱣ ᱟᱹᱜᱩ ᱞᱮᱫ ᱛᱮ?
ᱵᱟᱡᱟᱨ ᱠᱷᱚᱱᱟᱜ ᱜᱮ
ᱟᱪᱪᱷᱟ ᱟᱪᱪᱷᱟ᱾ ᱟᱫᱚ ᱵᱟᱲᱜᱮ ᱠᱚᱨᱮ ᱫᱚ ᱪᱮᱫ ᱠᱚᱯᱮ ᱪᱟᱥ ᱠᱟᱫᱟ ᱥᱮ?
ᱵᱟᱲᱜᱮ ᱠᱚᱫᱚ ᱱᱮᱜᱞᱮ ᱥᱤ ᱵᱟᱲᱟ ᱠᱟᱜᱼᱟ ᱟᱨ ᱫᱚᱠᱟᱱ, ᱮᱸ ᱡᱚᱱᱰᱨᱟ ᱨᱟᱦᱮᱲ ᱠᱚᱞᱮ ᱪᱟᱥᱟ᱾ ᱚᱱᱟ ᱱᱤᱛ ᱦᱟᱹᱵᱤᱡ ᱛᱮ ᱫᱟᱜ ᱜᱮᱞᱮ ᱪᱟᱥᱟ᱾
ᱚ, ᱦᱮᱸ ᱛᱚ ᱟᱫᱚ ᱦᱟᱜ ᱠᱷᱟᱱ ᱥᱚᱵᱡᱤ ᱠᱚᱦᱚᱸ ᱛᱚ ᱪᱟᱥ ᱛᱚ ᱞᱟᱹᱠᱛᱤ, ᱛᱤᱜ ᱠᱟᱱᱟ ᱡᱮᱢᱚᱱ ᱟ, ᱠᱚᱸᱱᱰᱷᱟ ᱠᱚ ᱱᱚᱜ ᱚᱭ ᱡᱮᱢᱚᱱ ᱮᱢ ᱞᱟᱹᱭ ᱠᱮᱫᱟ ᱠᱚᱸᱱᱰᱷᱟ ᱠᱚ ᱵᱟᱡᱟᱨ ᱨᱮ ᱦᱟᱛᱟᱣ ᱠᱟᱛᱮᱫ ᱤᱭᱟᱹ ᱦᱩᱭᱩᱜ ᱠᱟᱱᱟ᱾ ᱠᱟᱱ ᱛᱟᱵᱳᱱᱟ ᱩᱛᱩ ᱦᱩᱭᱩᱜ ᱠᱟᱱ ᱛᱟᱵᱚᱱᱟ ᱡᱚᱫᱤ ᱟᱵᱚ ᱵᱚᱱ ᱪᱟᱥ ᱠᱮᱭᱟ ᱛᱟᱦᱚᱞᱮ ᱵᱟᱝ ᱢᱟᱱᱮ ᱵᱟᱝ, ᱦᱟᱛᱟᱣ ᱵᱟᱝ ᱦᱩᱭ ᱠᱚᱜ ᱛᱟᱵᱚᱱᱟ ᱟᱨ ᱟᱵᱚ ᱩᱛᱩ ᱞᱟᱹᱜᱤᱫ ᱦᱚᱸ ᱦᱩᱭ ᱠᱚᱜ ᱛᱟᱵᱚᱱᱟ ᱟᱨ ᱟᱠᱷᱨᱤᱧ ᱞᱟᱹᱜᱤᱫ ᱦᱚᱸ, ᱦᱳᱭ ᱠᱚᱜ ᱛᱟᱵᱚᱱᱟ ᱦᱮᱸᱥᱮ?
ᱦᱚᱸᱦᱚᱸ ᱮᱠᱫᱚᱢ᱾
ᱦᱳᱭ,
ᱞᱟᱹᱠᱛᱤ ᱜᱮ ᱟᱫᱚ, ᱩᱠᱩᱨ ᱮᱱᱛᱮ ᱵᱚᱱ ᱫᱟᱲᱮᱭᱟᱜ ᱠᱟᱱ ᱟᱨ ᱚᱱᱠᱟᱱ ᱟ ᱡᱟᱭᱜᱟ ᱠᱚᱦᱚᱸ ᱵᱟᱹᱱᱩᱜ ᱠᱟᱜᱼᱟ ᱫᱟᱜ ᱠᱚ ᱨᱮᱭᱟᱜ ᱦᱚᱸ ᱡᱳᱜᱟᱱ, ᱚᱱᱠᱟ ᱵᱟᱹᱱᱩᱜ ᱠᱟᱜᱼᱟ ᱵᱟᱝ ᱦᱩᱭᱩᱜ ᱠᱟᱱᱟ ᱚᱱᱟ ᱞᱮᱠᱟᱛᱮ᱾ ᱟᱨ,
ᱱᱚᱜᱼᱚᱭ ᱡᱟᱹᱯᱩᱫ ᱨᱤᱛᱩ ᱨᱮᱜᱮ ᱡᱟᱹᱥᱛᱤ ᱠᱟᱭᱛᱮ ᱪᱟᱥ ᱠᱚᱫᱚ ᱦᱩᱭᱩᱜᱼᱟ᱾
ᱦᱳᱭ ᱦᱳᱭ,
ᱟᱫᱚ ᱱᱟᱜ ᱠᱷᱟᱱ ᱤᱭᱟᱹ ᱱᱚᱜᱼᱚᱭ ᱡᱚᱱᱰᱨᱟᱢ ᱞᱮᱭ ᱠᱮᱫᱟ, ᱡᱚᱱᱰᱨᱟ ᱫᱚ ᱵᱮᱞᱮᱜ ᱠᱟᱱᱟ ᱥᱮ ᱱᱮᱜ-ᱮ ᱜᱮᱞᱮᱜ ᱠᱟᱱᱟ?
ᱦᱮᱸᱱᱮᱻᱮ ᱜᱮᱞᱮᱜ ᱠᱟᱱ ᱜᱮᱭᱟ ᱠᱤᱪᱷᱩ ᱠᱤᱪᱷᱩ ᱟᱨ ᱵᱟᱝ, ᱟᱹᱰᱤ ᱟᱹᱰᱤ ᱡᱟᱭᱜᱟ ᱠᱚᱨᱮ ᱫᱚ ᱟᱨᱵᱟᱝ, ᱟᱨᱦᱚᱸ ᱱᱚᱜᱼᱚᱭ ᱵᱟᱲᱜᱮ ᱠᱚᱨᱮᱜ ᱱᱚᱜᱼᱚᱭ ᱮ, ᱡᱟᱹᱯᱩᱫ ᱨᱤᱛᱩ ᱥᱮ ᱡᱟᱹᱯᱩᱫ ᱨᱮᱞᱮ ᱪᱟᱥᱟ᱾
ᱟᱪᱪᱷᱟ,
ᱢᱟᱥ ᱫᱚ, ᱚᱱᱟ ᱠᱚᱨᱮᱫ ᱫᱚ ᱦᱟᱸᱜ ᱮᱸ ᱡᱟᱦᱟᱸ ᱫᱚ ᱮᱸ ᱢᱮᱥᱤᱱ ᱠᱚᱛᱮ ᱫᱟᱜ ᱠᱚᱞᱮ ᱯᱟᱣᱟ ᱵᱟᱲᱟᱣᱫ ᱛᱟᱦᱮᱸᱫ ᱟᱨ ᱱᱤᱛᱚᱜᱟᱜ ᱫᱚ ᱡᱚᱨᱚ ᱥᱮ ᱡᱟᱹᱲᱤ ᱫᱟᱜ ᱛᱮᱜᱮ ᱦᱩᱭᱩᱜᱼᱟ᱾
ᱦᱮᱸᱻᱦᱮᱸ ᱟᱫᱚ ᱱᱟᱜ ᱠᱷᱟᱱ ᱢᱮᱥᱤᱼᱼ ᱢᱮᱥᱤᱱ ᱛᱮ ᱫᱟᱜ ᱨᱮᱱᱟᱜ ᱠᱟᱛᱷᱟᱢ ᱞᱟᱹᱭ ᱠᱮᱫᱟ ᱞᱟᱦᱟ ᱛᱮᱫᱚ ᱦᱟᱱᱮ ᱤᱭᱟᱹ ᱠᱚ ᱰᱷᱚᱸᱜᱟ ᱟᱡᱚᱢ ᱟᱠᱟᱫᱟ ᱰᱷᱚᱸᱜᱟ?
ᱦᱮᱸᱻᱦᱮᱸ, ᱦᱮᱸ ᱱᱚᱣᱟ ᱠᱚᱨᱮ ᱦᱚᱸ ᱵᱮᱵᱷᱦᱟᱨᱚᱜ ᱛᱟᱦᱮᱸᱫ
ᱦᱚᱭ ᱰᱷᱚᱸᱜᱟ ᱛᱮᱠᱚ ᱟᱨᱮᱡ ᱛᱟᱦᱮᱸᱱ ᱱᱮᱛᱟᱨ ᱫᱚ ᱟᱫᱚ ᱢᱮᱥᱤᱱ ᱦᱮᱡ ᱟᱠᱟᱱᱟ ᱢᱮᱥᱤᱱ ᱛᱮᱜᱮᱠᱚ ᱵᱮᱵᱚᱦᱟᱨᱮᱫᱟ ᱦᱮᱸ
ᱦᱮᱸ ᱛᱮᱦᱚᱸ ᱵᱮᱵᱷᱦᱟᱨᱚᱜ ᱛᱟᱦᱮᱸᱫᱠᱷᱟᱱ ᱦᱮᱸ ᱦᱩᱸ ᱚᱱᱟ ᱫᱚ ᱡᱟᱹᱱᱤᱡ ᱠᱷᱟᱱ ᱵᱟᱨ ᱨᱮ ᱮ ᱜᱮᱥᱟᱭ ᱠᱷᱚᱱᱟᱜ ᱜᱮ ᱧᱮᱞᱪᱚᱝ ᱢᱮ ᱚᱱᱮ ᱪᱟᱵᱟ ᱦᱤᱡᱩᱜ ᱠᱟᱱᱟ ᱟᱫᱚ
ᱚ ᱟᱪᱷᱟ-ᱟᱪᱷᱟ ᱦᱚᱭ ᱟᱫᱚ ᱠᱷᱟᱱ ᱟᱫᱚ ᱱᱤᱛᱚᱜ ᱫᱚ ᱱᱟᱦᱟᱜ ᱡᱩᱜᱽ ᱨᱮᱫᱚ ᱡᱚᱛᱚ ᱠᱤᱪᱷᱩ ᱵᱚᱫᱚᱞ ᱟᱠᱟᱱᱟ ᱟᱫᱚ ᱟᱵᱚ ᱦᱚᱸ ᱞᱟᱦᱟᱼᱼ ᱥᱮᱫ ᱵᱚᱱ ᱟᱹᱰᱤ ᱨᱚᱠᱚᱢᱟᱜ ᱡᱤᱱᱤᱥ ᱠᱚᱵᱚᱱ ᱢᱟᱱᱮ ᱟᱵᱤᱥᱠᱟᱨᱮᱫ ᱛᱟᱵᱚᱱᱟᱠᱚ ᱟᱵᱚᱨᱮᱱ ᱥᱟᱬᱮᱥᱤᱭᱟᱹ ᱠᱚ ᱦᱮᱸᱥᱮ
ᱦᱩᱸ-ᱦᱩᱸ
ᱦᱚᱭ
ᱟᱨ ᱱᱤᱛᱚᱜ ᱫᱚ ᱥᱟᱬᱮᱥᱤᱭᱟᱹ ᱠᱚᱣᱟᱜ ᱢᱚᱛᱚ ᱛᱮᱜᱮ ᱪᱟᱞᱟᱜ ᱦᱩᱭᱩᱜ ᱛᱟᱵᱚᱱᱟ
ᱦᱳᱭ-ᱦᱳᱭ-ᱦᱳᱭ
ᱪᱮᱫ ᱞᱮᱠᱟ?
ᱦᱳᱭ ᱴᱷᱤᱠᱮᱢ ᱢᱮᱱ ᱠᱟᱫᱟ ᱥᱟᱬᱮᱥᱤᱭᱟᱹ ᱱᱤᱛᱚᱜ ᱫᱚ ᱡᱚᱛᱚ ᱠᱤᱪᱷᱩ ᱥᱟᱬᱮᱥ ᱟᱵᱚ ᱡᱟᱦᱟᱱᱟᱜ ᱡᱤᱱᱤᱥ ᱜᱮᱵᱚᱱ ᱧᱮᱞ ᱧᱟᱢ ᱮᱫᱟ ᱥᱮ ᱡᱟᱦᱟᱱᱟᱜ ᱡᱤᱱᱤᱥ ᱜᱮᱵᱚᱱ ᱫᱤᱱᱟᱹᱢ-ᱫᱤᱱ ᱟᱵᱚᱱᱟᱜ ᱢᱮᱫ ᱥᱟᱨᱢᱟᱝ ᱨᱮ ᱡᱷᱟᱞᱠᱟᱜ ᱠᱟᱱᱟ᱾ ᱡᱚᱛᱚ ᱠᱤᱪᱷᱩ ᱜᱮ ᱥᱟᱬᱮᱥ-ᱥᱟᱬᱮᱥ ᱪᱷᱟᱲᱟ ᱪᱮᱫ ᱠᱟᱛᱷᱟ ᱜᱮ ᱵᱟᱝ ᱢᱮᱱ ᱜᱟᱱᱚᱜ-ᱟ᱾
ᱦᱮᱸᱻᱦᱮᱸ
ᱦᱚᱭ
ᱦᱮᱸ ᱚᱱᱟ ᱛᱮᱜᱤᱧ ᱞᱟᱹᱭᱮᱫ-ᱟ ᱡᱮ ᱥᱟᱬᱮᱥᱤᱭᱟᱹ ᱠᱚᱣᱟᱜ ᱢᱚᱛ ᱛᱮᱜᱮ ᱱᱤᱛᱚᱜ ᱫᱚ ᱪᱟᱞᱟᱜ ᱦᱩᱭᱩᱜ ᱛᱟᱵᱚᱱᱟ ᱟᱨ ᱵᱟᱝᱠᱷᱟᱱ ᱫᱚ ᱟᱵᱚᱣᱟᱜ ᱡᱟᱦᱟᱸ ᱡᱤᱭᱚᱱ ᱟᱹᱰᱤ
ᱦᱚᱭ ᱟᱫᱚ ᱱᱟᱜᱠᱷᱟᱱ ᱢᱮᱱᱮᱫᱟ ᱡᱮ ᱟᱢᱫᱚ ᱱᱤᱛᱚᱜ ᱫᱚ ᱚᱲᱟᱜ ᱨᱮᱜᱮ ᱢᱮᱱᱟᱜ ᱢᱮᱭᱟ ᱥᱮ ᱚᱱᱠᱟ
ᱦᱮᱸᱻᱦᱮᱸ ᱚᱲᱟᱜ ᱨᱮᱜᱮ ᱢᱤᱱᱟᱹᱧᱟ
ᱚ ᱟᱫᱚ ᱡᱟᱦᱟᱱᱟᱜ ᱠᱟᱹᱢᱤ ᱠᱚᱢ ᱠᱟᱹᱢᱤ ᱵᱟᱲᱟᱭ ᱜᱮᱭᱟ ᱥᱮ ᱪᱮᱫ ᱞᱮᱠᱟ?
ᱠᱟᱹᱢᱤ ᱠᱚᱨᱟ ᱢᱮᱱ ᱛᱮᱫᱚ ᱡᱟᱦᱟᱸ ᱟᱯᱟᱛᱟᱜ ᱡᱟᱦᱟᱸ ᱟᱯᱟᱛᱟᱜ ᱰᱚᱸᱰᱟ ᱵᱷᱤᱴᱟᱹ- ᱰᱚᱸᱰᱟ ᱵᱤᱴᱟᱹ ᱢᱮᱱᱟᱜ ᱫᱚ ᱥᱮ ᱵᱟᱹᱫᱽ ᱵᱟᱹᱭᱦᱟᱹᱲ ᱢᱮᱱᱟᱜ ᱟᱫᱚ ᱚᱱᱟ ᱠᱚᱨᱮ ᱜᱮ ᱱᱮ ᱟᱨᱡᱟᱣ ᱵᱟᱲᱟ ᱦᱩᱭᱩᱜ-ᱟ᱾ ᱟᱨᱫᱚ ᱵᱟᱝᱠᱷᱟᱱ ᱫᱚ ᱚᱱᱠᱟ ᱞᱮᱠᱟ ᱫᱚ ᱡᱟᱦᱟᱱᱟᱜ ᱠᱟᱹᱢᱤ ᱫᱚ ᱵᱟᱝ ᱠᱟᱹᱢᱤ ᱦᱩᱭᱩᱜ ᱜᱮᱭᱟ
ᱦᱮᱸ ᱟᱫᱚ ᱢᱮᱱᱮᱫ ᱛᱟᱦᱮᱸᱤᱧ ᱡᱮ ᱱᱚᱜ ᱚᱭ ᱡᱮ ᱪᱟᱥ ᱢᱟᱵᱚᱱ ᱪᱟᱥᱮᱫ ᱜᱮ ᱟᱢ ᱦᱚᱸ ᱡᱟᱹᱭ ᱞᱟᱹᱭᱫᱟᱢ ᱡᱮᱢᱚᱱ ᱪᱟᱥ ᱫᱟᱢ ᱛᱟᱦᱚᱞᱮ ᱟᱫᱚ ᱦᱟᱜ ᱠᱷᱟᱱ ᱪᱟᱥ ᱠᱟᱛᱮᱜ ᱦᱚᱸ ᱟᱹᱰᱤ ᱨᱚᱠᱚᱢ ᱢᱟᱱᱮ ᱟᱹᱰᱤ ᱨᱚᱠᱚᱢᱟᱜ ᱠᱟᱹᱣᱰᱤ ᱮᱸ ᱟᱹᱰᱤ ᱨᱚᱠᱚᱢ ᱠᱟᱹᱣᱰᱤ ᱟᱹᱰᱤ ᱟᱨᱡᱟᱣ ᱜᱟᱱᱚᱜ-ᱟ ᱟᱹᱰᱤ ᱨᱚᱠᱚᱢ ᱵᱷᱟᱵᱛᱮ ᱪᱟᱥ ᱠᱟᱛᱮ ᱠᱟᱹᱣᱰᱤ ᱟᱨᱡᱟᱣ ᱜᱟᱱᱚᱜ-ᱟ᱾ ᱛᱚ ᱚᱱᱟᱜᱤᱧ ᱢᱮᱱᱮᱫᱟ ᱡᱮ ᱟᱢ ᱵᱟᱹᱫᱽ ᱠᱚᱨᱮ ᱮᱸ ᱛᱚ ᱛᱚ ᱫᱚᱢ ᱞᱟᱹᱭᱟ ᱡᱚᱱᱰᱨᱟ ᱪᱟᱥ ᱟᱠᱟᱫᱟ ᱟᱨ ᱪᱮᱫ ᱠᱚᱢ ᱪᱟᱥ ᱟᱠᱟᱫᱟᱢ ᱢᱮᱱ ᱠᱮᱫᱟ ᱛᱚ ᱢᱟᱱᱮ ᱠᱟᱹᱣᱰᱤ ᱠᱚ ᱢᱟᱱᱮ ᱪᱟᱥ ᱠᱟᱛᱮ ᱟᱨᱡᱟᱣ ᱜᱟᱱᱚᱜ-ᱟ ᱢᱚᱱᱮᱭ ᱮᱫᱟᱢ
ᱮᱠᱫᱚᱢ ᱜᱟᱱᱚᱜ-ᱟ᱾ᱦᱚᱸ ᱡᱩᱫᱤ ᱟᱵᱚ ᱚᱱᱠᱟ ᱵᱷᱟᱵ ᱛᱮᱵᱚᱱ ᱢᱟᱱᱮ ᱪᱟᱥ ᱟᱨᱡᱟᱣᱟ ᱠᱷᱟᱱ ᱫᱚ ᱟᱫᱚ ᱠᱷᱟᱱ ᱚᱱᱠᱟᱱᱟᱜ ᱢᱟ ᱟᱭᱢᱟ ᱞᱮᱠᱟᱱ ᱤᱛᱟᱹ ᱢᱮᱱᱟᱜ-ᱟ᱾
ᱦᱳᱭ ᱦᱳᱭ
ᱦᱮᱸ ᱱᱤᱛᱚᱜ ᱥᱟᱬᱮᱥᱤᱭᱟᱹ ᱠᱚ ᱟᱵᱚ ᱫᱚ ᱠᱟᱛᱮᱜ ᱠᱚ ᱩᱰᱩᱝ ᱟᱠᱟᱫ ᱵᱚᱱᱟ᱾ ᱱᱟᱯᱟᱭ ᱱᱟᱯᱟᱭ ᱤᱛᱟᱹ ᱢᱮᱱᱫᱚ
ᱱᱚᱣᱟ ᱫᱚ ᱡᱟᱹᱯᱩᱫ ᱨᱤᱛᱩ ᱨᱮᱭᱟᱜ ᱱᱚᱣᱟ ᱫᱚ ᱥᱤᱛᱩᱝ ᱨᱤᱛᱩ ᱨᱮᱭᱟᱜ ᱟᱨ ᱵᱟᱝ ᱱᱚᱣᱟ ᱫᱚ ᱟ ᱨᱮᱭᱟᱲ ᱨᱤᱛᱩ ᱨᱮᱭᱟᱜ ᱟᱭᱢᱟ ᱞᱮᱠᱟᱱᱟᱜ ᱤᱛᱟᱹ ᱠᱚ ᱩᱰᱩᱝ ᱟᱠᱟᱫ ᱵᱚᱱᱟ, ᱟᱫᱚ ᱠᱷᱟᱱ ᱮᱜ ᱚᱱᱟ ᱞᱮᱠᱟᱛᱮ ᱡᱩᱫᱤ ᱵᱚᱱ ᱧᱮᱞᱟ ᱮᱜ ᱮᱸᱰᱮᱠᱷᱟᱱ ᱫᱚ ᱟᱨᱡᱟᱣ ᱥᱟᱹᱨᱤᱜᱮ ᱮᱜ ᱜᱟᱱᱚᱜᱼᱟ᱾
ᱚ
ᱱᱤᱛᱳᱜ ᱚ ᱱᱤᱛᱳᱜ ᱡᱟᱸᱦᱟ ᱠᱚ ᱞᱟᱹᱭᱮᱫ ᱟᱨ ᱵᱟᱝ ᱡᱟᱸᱦᱟ ᱱᱤᱛᱳᱜ ᱵᱮᱸᱜᱟᱲ ᱠᱚᱯᱷᱤ ᱡᱟᱹᱥᱛᱤ ᱠᱟᱭᱛᱮ ᱦᱳᱭᱳᱜ ᱜᱮᱭᱟ᱾
ᱦᱳᱭ
ᱴᱚᱴᱷᱟ ᱠᱚᱨᱮ ᱱᱚᱣᱟ ᱠᱚᱨᱮ ᱦᱩᱭᱩᱜ ᱜᱮᱭᱟ ᱟᱫᱚ ᱠᱷᱟᱱ ᱮᱸ ᱚᱱᱟ ᱠᱚᱨᱮᱡ ᱮᱸ ᱱᱮ ᱯᱟᱨ ᱯᱤᱥ ᱟᱢ ᱡᱩᱫᱤᱢ ᱧᱮᱞᱟ ᱢᱮᱫᱴᱟᱝ ᱢᱮᱫᱴᱟᱝ ᱞᱮᱠᱷᱟ ᱨᱮ ᱡᱩᱫᱤᱢ ᱧᱮᱞᱟ ᱮᱜ ᱜᱮᱞ ᱴᱟᱠᱟ ᱫᱚ ᱟᱢᱮᱢ ᱨᱳᱪᱠᱟᱨ ᱫᱟᱲᱮᱭᱟᱜᱼᱟ᱾
ᱦᱳᱭ
ᱟᱫᱚ ᱠᱷᱟᱱ ᱚᱱᱟᱨᱮ ᱡᱩᱫᱤ ᱟᱢ ᱮᱜ ᱞᱟᱹᱠᱛᱤ ᱨᱮᱭᱟᱜ ᱠᱟᱛᱷᱟᱢ ᱞᱟᱹᱭᱟ ᱚᱱᱟᱨᱮ ᱪᱮᱫ ᱪᱮᱫ ᱞᱟᱹᱠᱛᱤᱜᱼᱟ᱾ ᱚᱱᱟ ᱞᱮᱠᱟ ᱛᱮᱫᱚ ᱡᱩᱫᱤᱢ ᱞᱟᱹᱭᱟ ᱤᱛᱟᱹ ᱤᱛᱟᱹ ᱢᱮᱱᱫᱚ ᱟᱵᱚ ᱮᱜ ᱯᱨᱟᱭ ᱢᱤᱫ ᱤᱻ ᱜᱮᱥᱟᱭ ᱵᱟᱨ ᱥᱟᱭ ᱞᱮᱠᱟᱱ ᱢᱮᱫᱴᱟᱝ ᱢᱮᱫᱴᱟᱝ ᱯᱮᱠᱮᱴ ᱨᱮ ᱛᱟᱦᱮᱱᱟ᱾
ᱦᱳᱭ ᱦᱳᱭ ᱦᱳᱭ
ᱚᱱᱟ ᱨᱮ ᱢᱮᱫᱴᱟᱝ ᱢᱮᱫᱴᱟᱝ ᱯᱮᱠᱮᱴ ᱨᱮ ᱛᱟᱦᱮᱱᱟ ᱤᱱᱟᱹᱜ ᱠᱟᱛᱮᱜ ᱟᱫᱚ ᱠᱷᱟᱱ ᱚᱱᱟ ᱡᱩᱫᱤ ᱵᱚᱱ ᱦᱤᱥᱟᱹᱵᱟ ᱚᱱᱟ ᱨᱮᱭᱟᱜ ᱫᱟᱢ ᱯᱨᱟᱭ ᱯᱟᱲᱟᱜᱼᱟ ᱮᱜ ᱛᱩᱨᱩᱭ ᱥᱟᱭ ᱢᱚᱬᱮ ᱜᱮᱞ ᱞᱮᱠᱟ ᱚᱱᱠᱟ ᱯᱟᱲᱟᱜ-ᱟ᱾
ᱟᱪᱪᱷᱟ ᱟᱪᱪᱷᱟ ᱟᱫᱚ ᱪᱟᱥ ᱠᱚᱜ ᱠᱷᱟᱱ ᱪᱟᱥ ᱮᱫᱟᱯᱮ ᱟᱹᱰᱤ ᱱᱟᱯᱟᱭ ᱠᱟᱛᱷᱟ ᱟᱫᱚ ᱫᱟᱜ ᱫᱚ ᱪᱮᱫ ᱞᱮᱠᱟ ᱥᱮᱞᱚ ᱠᱷᱚᱱᱟᱜ ᱫᱟᱜ ᱯᱮ ᱤᱭᱟᱹ ᱜᱮᱭᱟ ᱥᱮ ᱠᱮᱱᱮᱞ ᱫᱟᱜ ᱠᱚ ᱢᱮᱱᱟᱜ ᱠᱟᱛᱟ ᱯᱮᱭᱟ ᱥᱮ ᱥᱮᱨᱢᱟ ᱡᱟᱹᱲᱤ ᱚᱠᱟ ᱞᱮᱠᱟ
ᱵᱟᱝ ᱵᱟᱝ ᱟᱞᱮ ᱫᱚ ᱢᱮᱥᱤᱱ ᱪᱮᱛᱟᱱ ᱦᱚ ᱟᱹᱰᱤ ᱴᱮᱦᱟᱸᱴ ᱠᱟᱛᱮᱫ ᱢᱮᱱᱟᱜ ᱞᱮᱭᱟ ᱟᱫᱚᱠᱷᱟᱱ ᱡᱩᱫᱤᱢ ᱞᱟᱹᱭᱟ ᱪᱮᱫᱟᱜ? ᱦᱮ ᱟᱫᱚᱠᱷᱟᱱ ᱯᱨᱟᱭ ᱛᱤᱱᱥᱚ ᱢᱤᱫ ᱥᱮ ᱯᱮ ᱥᱟᱭ ᱢᱤᱴᱟᱨ ᱞᱟᱛᱟᱨ ᱨᱮ ᱮ ᱚᱱᱮ ᱞᱤᱜᱤᱱ ᱜᱟᱰᱟ ᱢᱮᱱᱟᱜ-ᱟ᱾
ᱟᱪᱪᱷᱟ
ᱚᱱᱟ ᱜᱟᱰᱟ ᱫᱟᱜ ᱛᱮᱜᱮ ᱟᱞᱮ ᱫᱚ ᱡᱟᱹᱥᱛᱤ ᱠᱟᱭ ᱛᱮᱞᱮ ᱪᱟᱥᱟ
ᱟᱪᱪᱷᱟ ᱟᱪᱪᱷᱟ ᱛᱟᱦᱚᱞᱮ ᱚᱱᱟ ᱜᱟᱰᱟ ᱟᱯᱮ ᱥᱩᱨ ᱨᱮᱫᱚ ᱜᱟᱰᱟ ᱢᱮᱱᱟᱜ-ᱟ᱾ ᱛᱟᱦᱚᱞᱮ ᱵᱟᱝ
ᱦᱩ
ᱛᱟᱦᱚᱞᱮ ᱜᱟᱰᱟ ᱛᱚ ᱫᱟᱜ ᱱᱤᱭᱟᱹ ᱥᱩᱢᱟᱭ ᱢᱟ ᱫᱚᱢᱮ ᱵᱟᱹᱱᱚᱜ ᱜᱮᱭᱟ ᱵᱟᱹᱱᱚᱜ ᱜᱮᱭᱟ ᱥᱮ ᱵᱟᱝ ᱟᱯᱮ ᱥᱮᱫ ᱫᱚ ᱱᱤᱛᱚᱜ ᱜᱟᱰᱟ ᱠᱚ
ᱦᱮ ᱦᱮ ᱮᱠᱫᱚᱢ ᱵᱟᱱ ᱫᱚ ᱵᱟᱹᱱᱚᱜ ᱜᱮᱭᱟ ᱟᱹᱰᱤᱜᱟᱱ ᱜᱮ ᱵᱟᱱᱩᱜ-ᱟ ᱟᱨ ᱦᱮ ᱞᱟᱹᱭ ᱢᱮ
ᱦᱮᱸ ᱢᱮᱱᱫᱟᱹᱧ ᱤᱭᱟᱹ ᱦᱟᱹᱠᱳ ᱠᱚ ᱪᱮᱫ ᱞᱮᱠᱟ ᱦᱟᱹᱠᱳ ᱠᱚ ᱢᱮᱱᱟᱜ ᱠᱚᱣᱟ ᱥᱮ ᱵᱟᱝ ᱜᱟᱰᱟ ᱠᱚᱨᱮ ᱦᱟᱹᱠᱩ ᱠᱚ ᱥᱟᱵ ᱠᱚ ᱪᱟᱞᱟᱣ ᱵᱟᱲᱟ ᱦᱩᱭᱩᱜ ᱜᱮᱭᱟ ᱥᱮ ᱵᱟᱝ
ᱪᱟᱞᱟᱣ ᱵᱟᱲᱟ ᱦᱩᱭᱩᱜ ᱜᱮᱭᱟ ᱟᱨ
ᱟᱢ
ᱮᱢ ᱻ ᱟᱨ ᱜᱟᱰᱟ ᱨᱮᱦᱚᱸ ᱟᱭᱢᱟ ᱞᱮᱠᱟᱱ ᱦᱟᱹᱠᱳ ᱠᱚ ᱛᱟᱦᱮᱱ ᱜᱮᱭᱟ ᱟᱨ ᱫᱤᱱᱜᱮ ᱡᱟᱹᱥᱛᱤ ᱠᱟᱭ ᱛᱮᱜᱮ ᱠᱚ ᱛᱟᱦᱮᱱᱟ
ᱦᱮᱸ ᱟᱫᱚ ᱦᱟᱹᱠᱳ ᱠᱟᱴᱠᱚᱢ ᱠᱚ ᱧᱟᱢᱚᱜ ᱟᱛᱚ ᱜᱟᱰᱟ ᱠᱚᱨᱮᱜ ᱫᱚ ᱟᱫᱩᱧ ᱞᱟᱹᱭ ᱫᱟ ᱯᱟᱞᱮᱫ ᱦᱟᱹᱠᱩ ᱠᱟᱴᱠᱚᱢ ᱠᱚ ᱧᱟᱢᱚᱜ ᱥᱟᱵ ᱠᱚᱣᱟᱯᱮ ᱥᱮ ᱵᱟᱝ ᱚᱱᱟᱜᱤᱧ ᱞᱟᱹᱭ ᱫᱟ ᱥᱟᱵ ᱞᱮᱠᱚ ᱠᱷᱟᱱ ᱱᱚᱜ-ᱚᱭ ᱛᱚ ᱩᱱ ᱫᱤᱱ ᱫᱚ ᱫᱚᱢᱮ ᱜᱟᱰᱟᱨ ᱨᱮ ᱦᱟᱹᱠᱩ ᱠᱚ ᱧᱟᱢᱚᱜ-ᱟ᱾ ᱟᱫᱚ ᱡᱟᱞ ᱠᱚ ᱛᱟᱦᱮᱱ ᱠᱷᱟᱱ ᱟᱨ ᱵᱟᱝ ᱡᱟᱦᱟ ᱦᱟᱹᱠᱩ ᱥᱟᱵ ᱡᱟᱞ ᱠᱚ ᱛᱟᱦᱮᱱ ᱠᱷᱟᱱ ᱟᱸ ᱥᱟᱵ ᱠᱚᱣᱟ ᱵᱚᱱ ᱦᱮᱸᱥᱮ
ᱦᱮᱸ ᱦᱮᱸ ᱮᱠᱫᱚᱢ ᱚᱱᱠᱟ ᱫᱚ ᱡᱟᱣ ᱫᱤᱱ ᱜᱮ ᱥᱟᱵ ᱦᱩᱭᱩᱜ ᱜᱮᱭᱟ ᱦᱚᱸ ᱡᱮᱢᱚᱱ ᱦᱚᱜᱼᱚᱭ ᱱᱤᱛᱚᱜ ᱴᱟᱴᱠᱟ ᱜᱮ ᱫᱟᱜ ᱮ ᱡᱟᱹᱲᱤ ᱠᱮᱜ-ᱟ ᱵᱟᱱ ᱟᱬᱜᱚᱭᱮᱱᱟ ᱮᱸᱰᱮᱠᱷᱟᱱ ᱛᱚ ᱦᱟᱸᱜ ᱜᱟᱰᱟ ᱨᱮᱭᱟᱜ ᱡᱟᱦᱟᱸ ᱟᱵᱚ ᱟᱲᱮ ᱵᱚᱱ ᱢᱮᱱᱟ ᱜᱟᱰᱟ ᱟᱲᱮ ᱜᱟᱰᱟ ᱟᱬᱮ ᱨᱮ ᱫᱟᱜ ᱛᱟᱹᱯᱤᱧᱚᱜ-ᱟ ᱦᱚᱸ ᱟᱫᱚ ᱚᱱᱟ ᱥᱩᱨ ᱥᱩᱯᱩᱨ ᱨᱮ ᱟᱭᱢᱟ ᱦᱟᱹᱠᱩ ᱠᱚ ᱦᱤᱡᱩᱜ ᱜᱮᱭᱟ ᱚᱱᱟ ᱠᱚᱨᱮ ᱦᱩᱰᱤᱧ ᱡᱟᱞ ᱛᱮᱦᱚᱸ ᱟᱨ ᱵᱟᱝ ᱢᱟᱨᱟᱝ ᱡᱟᱞ ᱛᱮᱦᱚᱸ ᱞᱮ ᱥᱟᱵ ᱠᱚ ᱵᱟᱲᱟ ᱠᱚᱜᱮᱭᱟ ᱟᱨ
ᱦᱳᱭ ᱦᱳᱭ ᱢᱟᱱᱮ ᱩᱛᱩ ᱡᱚᱢ ᱵᱟᱲᱟ ᱞᱟᱹᱜᱤᱫ ᱛᱮ ᱟᱨᱠᱤ
ᱦᱮᱸ ᱦᱮᱸ ᱚᱱᱠᱟᱜᱮ ᱟᱫᱚ ᱵᱟᱱᱤᱡᱽ ᱵᱮᱯᱟᱨ ᱞᱮᱠᱟ ᱫᱚ ᱡᱳᱫᱤᱭᱳ ᱵᱟᱝ ᱠᱚ ᱦᱩᱭᱩᱜ-ᱟ᱾ ᱢᱟᱱᱮ ᱩᱛᱩ ᱡᱚᱢ ᱞᱮᱠᱟ ᱫᱚ ᱡᱟᱹᱥᱛᱤ ᱠᱟᱭ ᱡᱟᱹᱥᱛᱤ ᱜᱮᱠᱚ ᱦᱩᱭᱩᱜ-ᱟ
ᱟᱪᱪᱷᱟ ᱦᱮ ᱟᱫᱚ ᱦᱟᱹᱠᱩ ᱫᱚ ᱡᱟ ᱢᱟᱱᱮ ᱡᱮ ᱦᱩᱛᱩ ᱜᱟᱰᱟ ᱢᱮᱱᱟᱜ ᱛᱟᱯᱮᱭᱟ ᱦᱟᱹᱠᱩ ᱫᱚ ᱥᱟᱵ ᱞᱟᱹᱠᱛᱤᱜ ᱠᱟᱱᱟ ᱟᱨ ᱟᱨ ᱪᱮᱫ ᱢᱟᱱᱮ ᱟᱯᱮ ᱚᱱᱟ ᱠᱚᱨᱮ ᱫᱚ ᱥᱮᱞᱚ ᱠᱚᱫᱚ ᱵᱟᱹᱱᱩᱜ ᱜᱮᱭᱟ ᱥᱮ ᱪᱮᱫ
ᱵᱟᱝ ᱵᱟᱝ ᱟᱞᱮ ᱦᱚᱸ ᱥᱮᱨᱢᱟ ᱡᱟᱹᱲᱤ ᱵᱷᱚᱨᱥᱟ ᱜᱮ ᱡᱟᱦᱟᱸ ᱮᱠᱫᱚᱢ ᱪᱟᱥ ᱟᱵᱟᱫᱽ ᱦᱩᱭᱩᱜᱼᱟ᱾ ᱮᱠᱫᱚᱢ ᱟᱹᱰᱤ ᱟᱹᱰᱤ ᱵᱷᱚᱨᱥᱟ ᱜᱮ᱾ ᱵᱟᱝ ᱢᱟᱱᱮ ᱡᱟᱦᱟᱸ ᱜᱟᱰᱟ ᱞᱤᱸᱜᱤᱱᱟ ᱡᱟᱣ ᱥᱮᱨᱢᱟ ᱨᱮᱜᱮ ᱞᱤᱸᱜᱤᱱᱟ ᱟᱫᱚ ᱥᱮ ᱡᱟᱣ ᱫᱤᱱ ᱜᱮ ᱛᱟᱦᱮᱱᱟ ᱚᱱᱟ ᱫᱚ ᱡᱮ ᱢᱤᱫ ᱫᱤᱱ ᱜᱟᱱ ᱟᱸᱡᱮᱫᱚᱜᱼᱟ, ᱚᱱᱠᱟ ᱫᱚ ᱵᱟᱝ ᱡᱟᱣ ᱫᱤᱱᱜᱮ ᱞᱤᱸᱜᱤᱭᱟᱠᱟ ᱜᱮ ᱛᱟᱦᱮᱱᱟ ᱚᱱᱟᱛᱮ ᱫᱟᱜ ᱛᱮᱫᱚ ᱵᱟᱝᱞᱮ ᱚᱵᱷᱟᱵᱚᱜᱼᱟ, ᱪᱟᱥ ᱟᱵᱟᱫ ᱞᱟᱹᱜᱤᱫ ᱫᱚ
ᱟᱪᱪᱷᱟ ᱟᱪᱪᱷᱟ ᱟᱹᱰᱤ ᱵᱷᱟᱜᱤ ᱠᱟᱛᱷᱟ, ᱛᱟᱦᱞᱮ ᱪᱟᱥᱵᱟᱥ ᱫᱚ ᱢᱚᱴᱟ ᱢᱩᱴᱤ ᱟᱯᱮ ᱫᱚ ᱜᱟᱰᱟ ᱢᱮᱱᱟᱜ ᱛᱟᱯᱮᱭᱟ ᱛᱟᱦᱞᱮ ᱪᱟᱥᱵᱟᱥ ᱫᱚ ᱠᱳᱚᱱᱚ ᱢᱟᱱᱮ ᱚᱱᱠᱟᱱᱟᱜ ᱟᱱᱟᱴ ᱫᱚ ᱵᱟᱹᱱᱩᱜᱼᱟ᱾
ᱵᱟᱝ ᱵᱟᱝ ᱵᱟᱝ ᱮᱠᱫᱚᱢ ᱵᱟᱝ ᱟᱨ ᱟᱯᱮ ᱴᱚᱴᱷᱟ ᱨᱮᱫᱚ ᱚᱠᱟ ᱞᱮᱠᱟ ᱪᱚᱝ ᱟᱫᱚ
ᱟᱞᱮ ᱫᱚ ᱦᱟᱜ ᱠᱷᱟᱱ ᱠᱟᱛᱷᱟ ᱦᱩᱭᱩᱜ ᱠᱟᱱᱟ ᱟᱞᱮ ᱫᱚ ᱦᱟᱜ ᱠᱷᱟᱱ ᱚᱱᱮ ᱠᱮᱱᱮᱞ ᱫᱟᱜ